ᱦᱮᱸ ᱟᱸᱡᱚᱢᱚᱜ ᱠᱟᱱᱟ? ᱡᱚᱦᱟᱨ ᱜᱮ ᱥᱟᱹᱜᱩᱱ ᱥᱮᱛᱟᱜ ᱡᱚᱦᱟᱨ ᱾ ᱦᱳᱭ ᱤᱧᱟᱹᱜ ᱨᱚᱲ ᱟᱸᱡᱚᱢ ᱠᱟᱱᱟ?
ᱦᱳᱭ ᱟᱸᱡᱚᱢ ᱫᱚ ᱟᱸᱡᱚᱢ ᱠᱟᱱᱟ ᱱᱟᱥᱮᱱᱟᱜ ᱠᱟᱹᱴᱤᱡ ᱠᱟᱴᱟ ᱠᱟᱴᱟᱜ ᱠᱟᱱᱟ ᱾
ᱚ ᱟᱪᱪᱷᱟ, ᱟᱪᱪᱷᱟ, ᱟᱪᱪᱷᱟ ᱾ ᱦᱟᱯᱳᱭ, ᱦᱟᱯᱳᱭ ᱦᱟᱸᱜ, ᱢᱟ ᱱᱤᱛᱚᱜ ᱟᱸᱡᱚᱢᱚᱜ ᱠᱟᱱᱟ ᱛᱚ ᱾
ᱚ ᱛᱟᱨ ᱦᱳᱭ ᱟᱸᱡᱚᱢᱚᱜ ᱱᱤᱛᱚᱜ ᱫᱚ ᱚᱠᱟ ᱟᱛᱳ ᱨᱮᱜᱮ ᱚᱲᱟᱜ ᱨᱮᱜᱮ ᱥᱮ ᱚᱠᱟ ᱥᱮᱜ ᱮᱢ ᱩᱰᱩᱠ ᱠᱟᱱᱟ?
ᱳᱭ ᱟᱛᱳ ᱴᱚᱞᱟ ᱨᱮᱜᱮ ᱦᱚᱞᱟ ᱫᱟᱜ ᱡᱟᱹᱯᱩᱫ ᱠᱟᱫᱟᱭ ᱫᱚ ᱟᱫᱚ ᱛᱤᱦᱤᱧ ᱦᱚᱞᱟ ᱨᱟᱵᱟᱝ ᱠᱟᱱ ᱛᱟᱦᱮᱱᱟ ᱠᱟᱹᱴᱤᱡ ᱥᱮᱛᱩᱧ ᱡᱚᱢ ᱦᱮᱡ ᱦᱩᱭ ᱟᱠᱟᱱᱟ, ᱱᱚᱛᱮ ᱫᱚᱠᱟᱱ ᱥᱮᱜ ᱾
ᱟᱪᱪᱷᱟ, ᱟᱪᱪᱷᱟ ᱾
ᱟᱨ ᱚᱱᱛᱮ ᱫᱚ ᱪᱮᱫ ᱞᱮᱠᱟ ᱫᱟᱜ ᱡᱟᱹᱲᱤ ᱠᱚ?
ᱦᱳᱭ ᱫᱟᱜ ᱫᱚᱭ ᱫᱟᱜ ᱠᱮᱫᱟ, ᱦᱚᱞᱟ ᱚᱱᱠᱟ ᱛᱤᱠᱤᱱ ᱥᱮᱫ ᱡᱟᱹᱥᱛᱤ ᱜᱮ ᱾ ᱡᱚᱨᱚ ᱵᱟᱲᱟ ᱠᱮᱜ-ᱟᱭ ᱾
ᱟᱪᱪᱷᱟ, ᱟᱪᱪᱷᱟ, ᱟᱪᱪᱷᱟ᱾ ᱟᱫᱚ ᱱᱚᱛᱮ ᱟᱞᱮ ᱫᱚ ᱠᱳᱩᱞ ᱯᱷᱤᱞᱰ ᱮᱞᱟᱠᱟ ᱛᱚ, ᱟᱞᱮ ᱫᱚ ᱱᱚᱛᱮ ᱢᱚᱴᱟᱢᱩᱴᱤ ᱥᱮᱛᱟᱜ ᱚᱠᱛᱚ ᱨᱮᱫᱚ ᱥᱤᱛᱩᱝ ᱮᱫ ᱠᱷᱟᱱ ᱫᱚ ᱵᱷᱟᱵᱽ ᱨᱟᱠᱟᱵ ᱠᱟᱱᱛᱮ ᱟᱹᱭᱩᱵ ᱥᱮᱫ ᱫᱟᱜ ᱡᱟᱹᱲᱤᱭᱟᱹ ᱟᱞᱮᱠᱟᱱ ᱜᱮᱭᱟ, ᱢᱟᱱᱮ ᱰᱮᱞᱤ ᱨᱮᱱᱟᱜ ᱨᱩᱴᱤᱱ ᱞᱮᱠᱟ ᱦᱩᱭ ᱟᱠᱟᱱ ᱞᱮᱠᱟ ᱾
ᱚᱱᱛᱮ ᱫᱚ
ᱟᱪᱪᱷᱟ
ᱛᱮᱦᱮᱧ ᱫᱚ ᱥᱤᱛᱩᱝ ᱫᱟ ᱥᱮ
ᱵᱟ ᱛᱤᱦᱤᱱ ᱛᱤᱦᱤᱱ ᱫᱚ ᱡᱟᱨᱟᱞ ᱡᱟᱨᱟᱞ ᱥᱤᱛᱩᱝ ᱫᱟᱭ ᱛᱤᱦᱤᱱ ᱫᱚ ᱾ ᱥᱤᱛᱩᱝ ᱠᱟᱱᱟ ᱟᱹᱰᱤ ᱱᱟᱯᱟᱭ ᱜᱮ ᱾ ᱟ ᱯᱮ ᱚᱱᱛᱮ ᱪᱟᱥᱵᱟᱥ ᱢᱮᱱᱟᱜ ᱟ ᱥᱮ ᱵᱟᱝ ᱾
ᱚᱱᱟ ᱵᱟᱫᱟᱢ ᱠᱚᱜᱮ ᱛᱤᱞᱢᱤᱧ ᱠᱚᱜᱮ ᱮᱠᱷᱚᱱᱳ ᱢᱮᱱᱟᱜ ᱟᱠᱟᱫ ᱜᱮᱭᱟ ᱢᱟᱴᱷ ᱨᱮ ᱾ ᱟᱢ ᱴᱷᱮᱱ ᱠᱤ ᱨᱚᱲ ᱴᱷᱤᱠ ᱫᱚ ᱵᱟᱝ ᱟᱸᱡᱚᱢᱚᱜ ᱠᱟᱱᱟ ᱾